ᱦᱮᱸ ᱜᱚᱝᱠᱮ ᱡᱚᱦᱟᱨ ᱜᱮ
ᱦᱮᱸ ᱜᱚᱝᱠᱮ ᱡᱚᱦᱟᱨ ᱜᱮ, ᱜᱚᱝᱠᱮ ᱟᱫᱚ ᱚᱠᱟ ᱠᱚᱨᱮ ᱱᱤᱛᱳᱜ-ᱱᱤᱛᱳᱜ?
ᱦᱮᱸ ᱱᱤᱛᱚᱜ ᱫᱚ ᱚᱲᱟᱜ ᱠᱚᱨᱮ ᱜᱚᱝᱠᱮ ᱢᱮᱱᱟᱜ ᱞᱤᱧᱟ᱾
ᱚᱱᱠᱟ ᱠᱟᱹᱢᱤ ᱵᱟᱲᱟ ᱠᱚᱫᱚ ᱚᱠᱟ ᱞᱮᱠᱟ? ᱯᱮᱥᱮ ᱟᱹᱣᱨᱤ ᱜᱤ᱾
ᱠᱟᱹᱢᱤ ᱠᱚᱫᱚ ᱱᱚᱜ-ᱚᱭ ᱛᱚ ᱛᱚᱞᱟ ᱠᱚ ᱜᱤᱰᱤ ᱠᱟᱱᱟ ᱫᱟᱜ ᱵᱟᱝᱛᱮ ᱪᱟᱥ-ᱵᱟᱥ ᱱᱤᱭᱮ ᱫᱷᱟᱣ ᱦᱩᱭᱩᱜ ᱠᱟᱱᱟ᱾ ᱥᱮ ᱵᱟᱝ ᱦᱩᱭᱩᱜ ᱠᱟᱱᱟ ᱦᱟᱸᱜᱼᱼ ᱱᱚᱜ-ᱚᱭ ᱛᱚ ᱴᱷᱤᱠ ᱴᱟᱭᱤᱢ ᱨᱮᱦᱚᱸ ᱵᱟᱭ ᱫᱟᱜ ᱮᱫᱟ ᱦᱚᱞᱟ ᱢᱟᱦᱫᱮᱨ ᱜᱮ ᱫᱟᱜ ᱠᱮᱜ-ᱟ ᱥᱚᱢᱚᱭ ᱦᱚᱸ ᱥᱚᱢᱚᱭ ᱵᱟᱭ ᱫᱟᱜ ᱜᱮᱜᱟ᱾ ᱚᱱᱟᱜᱮ ᱱᱤᱭᱟᱹ ᱫᱷᱟᱜ ᱪᱟᱥ ᱨᱟᱠᱟᱵ ᱦᱩᱭᱩᱜ-ᱟ ᱥᱮ ᱵᱟᱝ ᱦᱩᱭᱩᱜ-ᱟ!
ᱢᱟᱱᱮ ᱛᱟᱦᱚᱞᱮ ᱛᱚᱞᱟ ᱠᱚᱫᱚ ᱚᱠᱟᱞᱮᱠᱟ ᱯᱮ ᱜᱤᱰᱤ ᱵᱟᱲᱟ ᱠᱮᱫᱟ ᱥᱮ ᱟᱣᱨᱤ?
ᱦᱮᱸ ᱛᱚᱞᱟ ᱠᱚᱫᱚ ᱜᱤᱰᱤ ᱵᱟᱲᱟ ᱦᱩᱭ ᱟᱠᱟᱱᱟ ᱦᱚᱦᱚᱭ ᱛᱚ ᱩᱰᱩᱠᱚᱜ ᱠᱟᱱᱟ᱾
ᱟᱪᱪᱷᱟ ᱟᱞᱮ ᱥᱮᱱ ᱦᱚᱸ ᱱᱚᱜ-ᱚᱭ ᱦᱚᱞᱟ ᱢᱟᱦᱫᱷᱮᱨ ᱵᱟᱨᱥᱤᱧ ᱮ ᱫᱟᱜ ᱡᱟᱹᱯᱩᱫ ᱵᱟᱲᱟ ᱞᱮᱫ ᱛᱮ ᱟᱫᱚᱻᱼᱼ ᱟᱜ ᱡᱟᱦᱟᱸ ᱛᱚᱞᱟ ᱠᱚᱞᱮ ᱫᱟᱜ ᱠᱚ ᱛᱚᱸᱵᱟ ᱵᱟᱞᱟ ᱞᱮᱱ ᱛᱟᱦᱮᱸᱫ ᱤᱭᱩᱨᱤᱭᱟ ᱥᱟᱨ ᱠᱚᱞᱮ ᱪᱟᱯᱟᱫ ᱵᱟᱲᱟᱼᱼ ᱥᱟᱛ ᱟᱴ ᱫᱤᱱ ᱯᱚᱨᱮ ᱠᱷᱟᱱ ᱜᱮ ᱱᱷᱟᱜᱼᱼ ᱨᱚᱦᱚᱭ ᱨᱮ ᱟᱲᱟᱜ ᱟᱨᱟᱢᱵᱷᱚᱜ-ᱟ ᱱᱷᱟᱜ ᱟᱫᱚ ᱟᱨ ᱱᱚᱜ-ᱚᱭᱼᱼ ᱟᱨ ᱨᱚᱦᱚᱭ ᱥᱤᱡᱤᱱ ᱠᱚ ᱥᱮᱴᱮᱨ ᱮᱱᱟ ᱱᱤᱛᱚᱜ ᱢᱟ ᱟᱫᱚᱼᱼ ᱵᱟᱹᱭ ᱵᱟᱹᱭᱛᱮ ᱟᱫᱚ ᱨᱚᱦᱚᱭ ᱠᱚᱦᱚᱸ ᱞᱟᱦᱟ ᱥᱮᱱ ᱪᱟᱞᱟᱣ ᱤᱫᱤ ᱦᱩᱭᱩᱜ-ᱟ᱾
ᱦᱮᱸ ᱦᱮᱸ ᱦᱮᱸ
ᱛᱟᱦᱞᱮ ᱜᱚᱝᱠᱮ ᱟᱫᱚ ᱟᱹᱵᱤᱱ ᱫᱚ ᱚᱠᱟ ᱞᱮᱠᱟ ᱢᱟᱱᱮ ᱪᱮᱫ ᱠᱚ ᱠᱷᱮᱞᱳᱰ ᱠᱚᱵᱤᱱ ᱠᱩᱥᱤᱭᱟᱜ-ᱟ?
ᱚ ᱦᱮᱸ ᱠᱷᱮᱞᱚᱸᱰ ᱞᱤᱧ ᱠᱩᱥᱤᱭᱟᱜ-ᱟ᱾ ᱟᱹᱞᱤᱧᱟᱜᱼᱼ ᱟᱹᱞᱤᱧ ᱠᱷᱮᱞᱳᱸᱰ ᱫᱚ ᱦᱩᱭᱩᱜ ᱠᱟᱱᱟ ᱵᱚᱞ ᱠᱷᱮᱞᱮᱧ ᱫᱚ ᱵᱤᱥᱤᱞᱤᱧ ᱠᱩᱥᱤᱭᱟᱜ-ᱟ᱾
ᱟᱪᱪᱷᱟ ᱯᱷᱩᱴᱵᱚᱞ ᱵᱟᱝ?
ᱦᱮᱸ ᱯᱷᱩᱴᱵᱚᱞ ᱛᱟᱯᱚᱨᱮ ᱚᱱᱠᱟ ᱢᱮᱱᱟᱜ-ᱟ ᱠᱚᱢ ᱵᱤᱥᱤ, ᱵᱚᱞᱮ ᱵᱮᱥᱤ ᱫᱚ ᱯᱷᱩᱴᱵᱚᱞ ᱜᱮ ᱦᱟᱸᱜ ᱞᱤᱧ ᱠᱩᱥᱤᱭᱟᱜ ᱠᱟᱱᱟ ᱦᱟᱸᱜ᱾
ᱛᱟᱦᱚᱞᱮ ᱜᱚᱝᱠᱮ ᱚᱱᱟ ᱯᱷᱩᱴᱵᱚᱞ ᱠᱟᱛᱷᱟ ᱵᱤᱱ ᱞᱟᱹᱭ ᱠᱮᱭᱟ, ᱚᱱᱟ ᱯᱷᱩᱴᱵᱚᱞ ᱫᱚ ᱢᱟᱱᱮᱼᱼ ᱠᱟᱨᱚᱱ ᱦᱩᱭᱩᱜ ᱠᱟᱱᱟ ᱯᱷᱩᱴᱵᱚᱞ ᱫᱚ ᱢᱤᱫ ᱯᱚᱠᱷᱮᱛᱮ ᱚᱱᱟ ᱵᱷᱟᱹᱜᱤ ᱡᱤᱱᱤᱥ ᱠᱟᱱ ᱜᱮᱭᱟ᱾ ᱠᱟᱨᱚᱱ ᱟᱵᱚ ᱱᱚᱣᱟ ᱡᱮᱢᱚᱱ ᱟᱫᱚᱼᱼ ᱥᱟᱱᱛᱟᱲ ᱥᱚᱢᱟᱡᱽ ᱠᱷᱚᱱᱟᱜ ᱜᱮ ᱟᱹᱰᱤᱜᱟᱱ ᱡᱮᱢᱚᱱ ᱠᱷᱮᱞᱳᱰᱤᱭᱟᱹ ᱠᱚᱠᱚ ᱢᱟᱨᱟᱝ ᱢᱟᱨᱟᱝ ᱞᱤᱜᱽᱼᱼ ᱠᱚᱨᱮ ᱠᱚ ᱠᱷᱮᱞᱮᱜ ᱛᱟᱵᱚᱱᱟ, ᱟᱫᱚ ᱚᱱᱟ ᱜᱚᱝᱠᱮ ᱟᱹᱵᱤᱱ ᱫᱚ ᱢᱟᱱᱮ ᱛᱤᱱᱟᱹᱜ ᱫᱟᱢᱟᱱ ᱫᱟᱢᱟᱱ ᱠᱷᱮᱞᱳᱱ ᱠᱚᱨᱮ ᱵᱤᱱ ᱪᱟᱞᱟᱣ ᱠᱟᱱᱟ ᱥᱮ ᱟᱹᱣᱨᱤ ᱜᱮ?
ᱦᱮᱸ ᱪᱟᱞᱟᱣ ᱠᱟᱱᱟ ᱜᱮᱭᱟᱞᱤᱧ ᱚᱱᱠᱟ ᱞᱤᱜᱽ ᱠᱷᱮᱞ ᱠᱚᱫᱚ ᱵᱟᱹᱞᱤᱧ ᱧᱮᱞᱮᱫ ᱠᱟᱱᱟ ᱱᱚᱣᱟ ᱡᱟᱦᱟᱸᱼᱼ ᱴᱩᱨᱱᱟᱢᱮᱱᱴ ᱟᱵᱚ ᱱᱚᱣᱟ ᱞᱳᱠᱟᱞ ᱠᱚᱨᱮ ᱦᱩᱭᱩᱜ-ᱟ ᱡᱮᱢᱚᱱ ᱪᱚᱞᱞᱤᱥ ᱦᱟᱡᱟᱨ ᱯᱚᱪᱟᱥ ᱦᱟᱡᱟᱨ ᱢᱟᱱᱮ ᱢᱤᱫ ᱞᱟᱠᱮ ᱫᱷᱟᱨᱤᱡ ᱤᱧ ᱪᱟᱞᱟᱣ ᱦᱮᱸᱡ ᱟᱠᱟᱱᱟ᱾
ᱱᱚᱝᱠᱟ ᱞᱤᱜᱽ ᱫᱚ ᱟᱹᱣᱨᱤᱞᱤᱧ ᱪᱟᱞᱟᱜ-ᱟ ᱦᱟᱸᱜ᱾ ᱪᱮᱥᱴᱟ ᱦᱩᱭᱩᱜ-ᱟ ᱪᱟᱞᱟᱜ ᱨᱮᱱᱟᱜ᱾
ᱟᱹᱞᱤᱧ ᱦᱚᱸ ᱟᱹᱞᱤᱧ ᱦᱚᱸ ᱯᱷᱩᱴᱵᱚᱞ ᱯᱷᱩᱴᱵᱚᱞ, ᱵᱷᱚᱞᱤᱵᱚᱞ, ᱠᱨᱤᱠᱮᱴ ᱱᱚᱣᱟ ᱠᱚᱜᱮᱞᱤᱧ ᱠᱷᱮᱞ ᱵᱟᱲᱟᱭᱟ ᱟᱹᱞᱤᱧ ᱦᱚᱸ᱾ ᱫᱚ ᱚᱱᱠᱟᱱᱟᱜ ᱯᱷᱩᱴᱵᱚᱞ ᱠᱚᱫᱚ ᱱᱟᱜ ᱚᱱᱠᱟ ᱫᱟᱢᱟᱱ ᱠᱷᱮᱞᱳᱸᱰ ᱠᱚᱫᱚ ᱢᱤᱫᱼᱼ ᱫᱟᱢᱟᱞ ᱠᱷᱮᱞ ᱠᱚᱫᱚ ᱦᱟᱸ ᱢᱤᱫᱷᱮᱱ ᱜᱮᱞᱤᱧ ᱪᱟᱞᱟᱣ ᱠᱟᱱᱟ᱾ ᱚᱱᱟ ᱩᱰᱤᱥᱥᱟ ᱥᱮᱫ ᱞᱤᱧ ᱪᱟᱞᱟᱣ ᱞᱮᱱᱟ ᱩᱱ ᱥᱚᱢᱚᱭ ᱫᱚ ᱚᱱᱠᱟ ᱞᱟᱠᱷᱮᱼᱼ ᱠᱚᱫᱚ ᱠᱷᱮᱞ ᱠᱚᱫᱚ ᱚᱱᱠᱟ ᱵᱟᱝ ᱦᱩᱭᱩᱜ ᱠᱟᱱ ᱛᱟᱦᱮᱱᱟ᱾ ᱡᱟᱸᱦᱟ ᱥᱳᱛᱳᱨ ᱦᱟᱡᱟᱨ ᱫᱷᱟᱹᱵᱤᱡ ᱜᱮᱞᱤᱧ ᱪᱟᱞᱟᱣ ᱞᱮᱱ ᱛᱚ ᱱᱮᱛᱟᱨ ᱢᱟ ᱜᱚᱴᱟ ᱜᱮ ᱟᱨ ᱫᱟᱢᱟᱱ ᱫᱟᱢᱟᱱ ᱠᱷᱮᱞᱳᱱᱰ ᱠᱚ ᱦᱩᱭᱩᱜ ᱛᱮ ᱢᱟᱱᱮ ᱥᱟᱺᱜᱤᱧ ᱥᱟᱺᱜᱤᱧ ᱫᱤᱥᱚᱢ ᱠᱚᱨᱮ ᱠᱷᱚᱱ ᱟᱹᱰᱤ ᱞᱮᱠᱟᱱ ᱯᱷᱚᱨᱚᱱᱤᱭᱟᱨ ᱠᱚ ᱠᱚ ᱯᱞᱮᱭᱟᱨ ᱠᱚ ᱠᱚ ᱦᱤᱡᱩᱜ ᱠᱟᱱ ᱛᱟᱦᱮᱸᱼᱟ ᱩᱱᱠᱩ ᱟᱹᱰᱤ ᱞᱮᱠᱟᱱ ᱢᱟᱱᱮ ᱵᱷᱟᱜᱤ ᱵᱷᱟᱜᱤ ᱠᱷᱮᱞᱳᱰ ᱠᱚᱨᱮᱱ ᱠᱚ ᱩᱫᱩᱜ ᱦᱚᱴᱚ ᱟᱵᱚᱱ ᱠᱟᱱᱟ᱾
ᱦᱮᱸ ᱦᱮᱸ
ᱟᱫᱚ ᱜᱚᱢᱠᱮ ᱱᱤᱛᱚᱜ ᱫᱚ ᱟᱨᱦᱚ ᱟᱨ ᱠᱷᱮᱞᱳᱱ ᱥᱤᱡᱤᱱ ᱥᱮᱴᱮᱨᱱᱟ, ᱛᱟᱦᱮᱱᱟ ᱱᱤᱛᱳ ᱠᱚᱫᱚ ᱚᱠᱟ ᱠᱚᱨᱮ ᱠᱷᱮᱞᱳᱱ ᱠᱚᱵᱤᱱ ᱪᱟᱞᱟᱜᱼᱟ ᱥᱮ ᱵᱟᱝ ᱵᱟᱝ?
ᱦᱮᱸ ᱛᱚᱜ ᱤᱱᱠᱟᱜ ᱜᱮ ᱪᱟᱞᱟᱣ ᱦᱩᱭᱩᱜᱼᱟ ᱦᱟᱸᱜ ᱡᱷᱟᱹᱞ ᱡᱷᱟᱹᱞ ᱜᱮ ᱡᱮᱢᱚᱱ ᱵᱮᱲᱟ ᱠᱟᱢᱟ ᱟᱨ ᱜᱩᱯᱤ ᱵᱚᱞᱞᱚᱵ ᱟᱨᱚ ᱚᱱᱠᱟ ᱫᱟᱢᱟᱱ ᱫᱟᱢᱟᱱ ᱡᱟᱸᱦᱟᱸ ᱧᱩᱛᱩᱢ ᱧᱩᱛᱩᱢ ᱧᱩ ᱛᱮᱵᱚᱱ ᱪᱤᱱᱦᱟᱹᱣ ᱟᱠᱟᱫ ᱚᱱᱠᱟᱱ ᱴᱩᱨᱱᱟᱢᱴ ᱠᱚᱨᱮ ᱱᱤᱭᱟᱹ ᱫᱷᱟᱣ ᱪᱟᱞᱟᱣ ᱦᱩᱭᱩᱜᱼᱟ᱾
ᱦᱚᱸ ᱜᱚᱝᱠᱮ ᱟᱹᱞᱤᱟᱜ ᱵᱮᱲᱟ ᱠᱷᱟᱢᱟᱨ ᱵᱤᱱ ᱞᱟᱹᱭ ᱠᱮᱫᱟ᱾ ᱡᱟᱦᱟᱸ ᱠᱷᱮᱞᱳᱰ ᱦᱩᱭᱩᱜᱼᱟ ᱫᱟᱢᱟᱱ ᱠᱷᱮᱞᱳᱰ
ᱟᱫᱚ ᱚᱸᱰᱮ ᱫᱚ ᱟᱹᱞᱤᱧ ᱞᱤᱧ ᱢᱤᱫ ᱫᱷᱟᱣ ᱞᱤᱧ ᱪᱟᱞᱟᱣ ᱞᱮᱱ ᱛᱟᱦᱮᱱᱟ ᱚᱸᱰᱮ ᱫᱚ ᱪᱮᱛᱟ ᱢᱟᱱᱮ ᱞᱚᱴᱟᱨᱤ ᱠᱚ ᱛᱟᱦᱮᱱᱟ᱾ ᱚᱠᱟ ᱞᱮᱠᱟ ᱢᱚᱴᱚᱨ ᱥᱟᱭᱠᱮᱞ ᱠᱚ ᱥᱮ ᱚᱠᱟ ᱞᱮᱠᱟ ᱠᱚ ᱫᱚᱦᱚᱭᱟ᱾
ᱮ ᱦᱮᱸ ᱦᱮᱸ ᱦᱮᱸ᱾
ᱟᱫᱚ ᱚᱱᱟ ᱫᱚ ᱞᱚᱴᱟᱨᱤ ᱠᱚᱫᱚ ᱟᱹᱵᱤᱱ ᱫᱚᱵᱤᱱ ᱠᱟᱴᱟᱣ ᱵᱟᱲᱟ ᱟᱠᱟᱜᱼᱟ ᱥᱮ ᱵᱟᱝ?
ᱦᱮ ᱚᱱᱟ ᱠᱚᱫᱚ ᱠᱟᱴᱟᱣ ᱫᱚ ᱦᱟᱸᱜ ᱵᱟᱹᱞᱤᱧ ᱠᱟᱴᱟᱣ ᱟᱠᱟᱜᱼᱟ, ᱡᱟᱦᱟᱸᱭ ᱠᱚᱠᱚ ᱠᱚᱴᱟᱣ ᱞᱮᱫᱼᱟ ᱧᱟᱢ ᱟᱠᱟᱫ ᱜᱮᱭᱟ ᱠᱚ᱾ ᱠᱚ, ᱚᱱᱟ ᱵᱷᱟᱜᱤ ᱡᱤᱱᱤᱥ ᱠᱟᱱ ᱜᱮᱭᱟ᱾
ᱦᱳᱭ ᱱᱚᱜᱼᱚ ᱱᱚᱝᱠᱟ ᱢᱟᱱᱮ ᱯᱷᱤᱨᱤ ᱛᱮ ᱢᱤᱫᱴᱟ. ᱝ ᱱᱚᱝᱠᱟ ᱮᱥᱠᱩᱴᱤ ᱠᱚ ᱠᱚ ᱫᱚᱦᱚᱭ ᱢᱟ ᱞᱚᱴᱟᱨᱤ ᱚᱱᱟ ᱫᱚ ᱪᱟᱸᱫ ᱵᱚᱸᱜᱟ ᱫᱟᱭᱟ ᱫᱩᱞᱟᱹᱲ ᱛᱮᱜᱮ ᱡᱩᱫᱤ ᱞᱟᱜᱟᱣ ᱵᱟᱹᱲᱤᱡᱚᱜ ᱠᱷᱟᱱ ᱫᱚ ᱱᱟᱯᱟᱭᱚᱜᱼᱟ᱾
ᱦᱮᱸ ᱦᱮᱸ
ᱟᱫᱚ ᱜᱚᱢᱠᱮ, ᱦᱮᱸ ᱜᱚᱢᱠᱮ ᱢᱮᱱᱢᱮ
ᱞᱟᱹᱭ ᱟᱞᱤᱧ ᱛᱚ ᱯᱷᱩᱴᱵᱚᱞ ᱢᱟ ᱠᱷᱮᱞᱳᱰ ᱢᱟ ᱦᱩᱭᱩᱜ ᱠᱟᱱ ᱜᱮᱭᱟ ᱟᱨᱚ ᱱᱮᱛᱟᱨ ᱢᱟ ᱟᱨᱦᱚ ᱵᱮᱥᱤ ᱠᱟᱭᱛᱮ ᱧᱮᱞᱚᱜ ᱠᱟᱱᱟ ᱱᱟᱜ ᱯᱷᱳᱨᱴ ᱢᱮᱱ
ᱦᱮᱸ
ᱟᱫᱚ ᱜᱚᱝᱠᱮ ᱛᱟᱦᱚᱞᱮ ᱟᱯᱮ ᱥᱮᱫ ᱫᱚ ᱚᱱᱟ ᱯᱷᱚᱨᱴᱤᱱᱤᱥ ᱠᱚᱫᱚ ᱦᱩᱭ ᱵᱟᱲᱟᱜ ᱜᱮᱭᱟ ᱥᱮ ᱵᱟᱝ ᱦᱩᱭ ᱵᱟᱲᱟᱜ ᱜᱮᱭᱟ᱾
ᱦᱮ ᱜᱚᱝᱠᱮ ᱟᱞᱮ ᱥᱮᱱ ᱫᱚ ᱯᱳᱨᱴᱤᱱᱤᱥ ᱫᱚ ᱱᱟᱜ ᱡᱟᱨ ᱠᱩ ᱩᱭᱦᱟᱹᱨ ᱫᱤᱥᱟᱹ ᱫᱚ ᱡᱟᱦᱟᱸ ᱟᱵᱚ ᱱᱚᱣᱟ ᱠᱳᱨᱳᱱᱟ ᱵᱷᱟᱭᱨᱟᱥ ᱦᱮᱡ ᱞᱮᱱᱟ ᱟᱵᱚ ᱱᱚᱣᱟ ᱵᱷᱟᱨᱚᱛ ᱫᱤᱥᱚᱢ ᱛᱮ
ᱦᱮᱸ
ᱦᱮᱸ ᱩᱱ ᱥᱩᱢᱚᱭ ᱡᱟᱦᱟᱸ ᱞᱚᱠᱰᱟᱣᱩᱱ ᱛᱟᱦᱮᱸ ᱠᱟᱱ ᱛᱟᱵᱚᱱ ᱫᱚ, ᱩᱱ ᱥᱩᱢᱚᱭ ᱜᱮ ᱱᱟᱜ ᱚᱱᱟ ᱟᱞᱮ ᱟᱯᱮ ᱥᱮᱱ ᱫᱚ ᱯᱷᱩᱴᱱᱤᱥ ᱠᱚᱫᱚ ᱱᱟᱜ ᱵᱮᱥᱤᱨ ᱵᱷᱟᱜᱽ ᱜᱮ ᱠᱷᱮᱞᱳᱰ ᱠᱚᱫᱚ ᱦᱩᱭᱩᱜ ᱠᱟᱱ ᱛᱟᱦᱮᱱᱟ᱾ ᱟᱫᱚ ᱡᱚᱠᱷᱚᱱ ᱠᱳᱨᱳᱱᱟ ᱵᱷᱟᱭᱨᱟᱥ ᱨᱮᱱᱟᱜ ᱡᱟᱦᱟᱸ ᱚᱱᱟ ᱤᱯᱷᱮᱠᱴ ᱠᱚ ᱡᱚᱠᱷᱚᱡ ᱪᱟᱵᱟᱟᱭ ᱤᱫᱤᱭᱮᱱᱟ ᱟᱫᱚ ᱤᱱᱟᱹ ᱯᱚᱨᱮ ᱫᱚ ᱟᱫᱚ ᱚᱱᱠᱟ ᱯᱷᱩᱴᱤᱱᱤᱥ ᱠᱷᱮᱞᱚᱰ ᱠᱚᱫᱚ ᱱᱟᱦᱟᱜ ᱱᱤᱛᱚᱜ ᱫᱚ ᱵᱟᱝ ᱦᱩᱭ ᱥᱟᱹᱛᱟᱹᱜ ᱠᱟᱱᱟ ᱚᱱᱠᱟ ᱫᱚ, ᱱᱤᱛᱚᱜ ᱥᱩᱫᱩ ᱟᱞᱮᱥᱮᱫ ᱫᱚ ᱯᱷᱩᱴᱵᱚᱞ ᱜᱮ ᱱᱟᱦᱟᱜ। ᱟᱯ ᱥᱮᱱ ᱫᱚ ᱢᱟᱱᱮ ᱯᱷᱳᱴᱮᱱᱤᱥ ᱫᱚ ᱢᱟᱱᱮ ᱚᱠᱟᱞᱮᱠᱟ ᱢᱟᱱᱮ ᱫᱤᱱ ᱫᱤᱱ ᱧᱚᱜ ᱜᱮᱥᱮ ᱵᱟᱝ
ᱦᱮᱸ ᱱᱚᱜ ᱱᱟ ᱯᱤᱱᱤᱥ ᱦᱚᱸ ᱟᱵᱚ ᱱᱚᱣᱟ ᱯᱷᱩᱴᱵᱚᱞ ᱡᱟᱦᱟᱸ ᱞᱮᱠᱟ ᱵᱚᱱ ᱠᱷᱮᱞᱟ ᱚᱱᱠᱟᱜ ᱜᱮ। ᱚᱱᱟᱦᱚᱸ ᱞᱟᱦᱟᱨᱮ ᱞᱟᱹᱭ ᱫᱚᱦᱚ ᱠᱚ ᱦᱩᱭᱩᱜᱼᱟ। ᱛᱟᱯᱚᱨᱮ ᱟᱵᱚ ᱠᱚ ᱫᱚᱦᱚᱵᱚᱱᱟ ᱢᱟᱱᱮ ᱯᱷᱩᱴᱵᱚᱞ ᱞᱮᱠᱟᱜᱮ ᱟᱫᱚ ᱚᱱᱟ ᱫᱚ। ᱮᱠᱷᱮᱱ ᱠᱟᱴᱟ ᱛᱮ ᱠᱷᱮᱞ ᱦᱩᱭᱩᱜᱼᱟ। ᱟᱨ ᱡᱟᱦᱟᱸ ᱫᱚ ᱟᱵᱚ ᱯᱷᱩᱴᱵᱚᱞ ᱵᱚᱱ ᱠᱷᱮᱞᱟ ᱟᱵᱚ ᱫᱚ ᱯᱷᱩᱴᱵᱚᱞ ᱫᱚ ᱵᱩᱴ ᱛᱮᱵᱚᱱ ᱠᱷᱮᱞᱟ ᱟᱭᱢᱟ ᱞᱮᱠᱟᱱ ᱱᱤᱭᱚᱢ ᱢᱮᱱᱟᱜᱼᱟ᱾ ᱟᱨ ᱚᱱᱟ ᱨᱮᱦᱚᱸ ᱚᱱᱠᱟᱜᱮ ᱟᱭᱢᱟ ᱞᱮᱠᱟᱱ ᱱᱤᱭᱚᱢ ᱢᱮᱱᱟᱜᱼᱟ᱾ ᱟᱨ ᱚᱱᱟ ᱨᱮᱦᱚᱸ। ᱵᱷᱟᱜᱤ ᱵᱷᱟᱜᱤ ᱯᱮᱨᱟᱡᱽ ᱠᱚᱼᱠᱚ ᱫᱚᱦᱚ ᱠᱟᱜᱼᱟ᱾ ᱞᱟᱠᱷᱮ ᱪᱮᱛᱟᱱ ᱜᱮ।
ᱡᱮᱢᱚᱱ ᱯᱷᱩᱴᱵᱚᱞ ᱠᱚᱫᱚ ᱡᱮᱢᱚᱱ ᱵᱚᱱ ᱧᱮᱞᱟ ᱡᱮᱢᱚᱱ ᱮᱠᱷᱮᱱ ᱠᱟᱛᱷᱟ ᱛᱮ ᱵᱟᱝ ᱠᱚ ᱠᱷᱮᱞ ᱦᱚᱪᱚ ᱵᱚᱱᱟ। ᱥᱮ ᱠᱷᱮᱞᱳᱰ ᱦᱚᱸ ᱵᱟᱝ ᱜᱟᱱᱚᱜᱼᱟ ᱛᱮᱫᱚ ᱟᱨ ᱡᱮᱢᱚᱱ ᱡᱮᱢᱚᱱ ᱯᱷᱩᱴᱱᱮᱥ। ᱠᱟᱛᱷᱟ ᱵᱤᱱ ᱢᱮᱱ ᱠᱮᱫᱫᱟ ᱚᱱᱟ ᱦᱚᱸ ᱯᱩᱴ ᱯᱩᱴ ᱵᱩᱴ ᱠᱚ ᱦᱟᱚᱨᱚᱜ ᱠᱟᱛᱮ ᱫᱚ ᱮᱠᱟᱞ ᱜᱮ ᱢᱟᱱᱟ ᱜᱮᱭᱟ।
ᱦᱮᱸ ᱚᱱᱟ ᱵᱩᱞ ᱠᱚᱛᱮ ᱫᱚ ᱮᱠᱟᱞ ᱜᱮ ᱢᱟᱱᱮ ᱱᱚᱣᱟ ᱡᱟᱦᱟᱸ ᱵᱷᱴᱥᱟᱜ ᱟᱨᱠᱤ। ᱱᱚᱣᱟ ᱫᱚ ᱡᱟᱦᱟᱸ। ᱟᱵᱚ ᱮᱠᱷᱮᱱ ᱠᱟᱴᱷᱟ ᱛᱮᱜᱮ ᱱᱚᱣᱟ ᱠᱚᱫᱚ ᱠᱚ ᱠᱷᱮᱞᱳᱲᱟ।
ᱟᱫᱚ ᱜᱚᱝᱠᱮᱱᱟᱜ ᱯᱷᱩᱴᱱᱤ ᱫᱚ ᱦᱟᱸᱜ ᱟᱯᱮ ᱥᱮᱱ ᱫᱚ ᱚᱠᱟ ᱞᱮᱠᱟ ᱢᱟᱱᱮ ᱠᱷᱮᱞᱳᱰᱤᱭᱟᱹ ᱠᱚᱫᱚ ᱛᱤᱱᱟᱹᱜ ᱦᱚᱲ ᱠᱟᱱ ᱠᱷᱮᱞᱳᱰ ᱫᱚ?
ᱚᱱᱟ ᱯᱷᱳᱨᱴᱤᱱ। ᱢᱟᱴᱷ ᱫᱚ ᱯᱷᱩᱴᱵᱚᱞ ᱢᱟᱴᱷ ᱞᱮᱠᱟ ᱫᱚ ᱵᱟᱝ ᱞᱟᱹᱴᱩᱣ ᱼᱟ᱾ ᱚᱱᱟ ᱫᱚ ᱥᱮᱵᱷᱮᱱ ᱥᱟᱭᱤᱴ ᱢᱟᱴᱷ ᱟᱨᱠᱤ ᱥᱟᱛ ᱡᱚᱱ ᱛᱮ ᱢᱤᱫ ᱠᱤᱯᱟᱨᱮ ᱛᱟᱦᱮᱱᱟ ᱪᱷᱚ ᱡᱚᱱ ᱫᱚ ᱦᱟᱸᱜ ᱠᱷᱮᱞᱳᱰᱤᱭᱟᱹ ᱠᱚ ᱟᱨᱠᱤ।
ᱟᱪᱪᱷᱟ ᱟᱪᱪᱷᱟ ᱢᱟᱱᱮ ᱴᱳᱴᱟᱞ ᱥᱟᱛᱡᱚᱱ ᱵᱟᱝ।
ᱦᱮᱸ
ᱟᱹᱰᱤ ᱵᱷᱟᱹᱜᱤ ᱚᱱᱟ ᱠᱚᱫᱚ ᱥᱚ ᱱᱤᱛ ᱡᱮᱦᱛ ᱵᱤᱱ ᱞᱟᱹᱭ। ᱠᱮᱫᱟ ᱡᱮ ᱟᱹᱰᱤ ᱞᱟᱠᱷᱮ ᱫᱷᱟᱹᱵᱤᱡ ᱚᱱᱠᱟ ᱯᱨᱟᱭᱤᱡ ᱠᱚ ᱫᱚᱦᱚᱭᱮᱫᱟ ᱠᱚ ᱢᱟᱨᱟᱝ ᱢᱟᱨᱟᱝ ᱴᱚᱯᱤ ᱠᱚ। ᱟᱫᱚ ᱛᱟᱦᱚᱞᱮ ᱜᱚᱝᱠᱮ ᱟᱫᱚ ᱛᱟᱦᱚᱞᱮᱵᱤᱱ ᱠᱷᱮᱞᱳᱰ ᱠᱚᱫᱚ ᱵᱤᱱ ᱤᱲᱤᱧ ᱟᱠᱟᱟᱜᱼᱟ ᱥᱮ ᱚᱠᱟ ᱞᱮᱠᱟ ᱥᱮᱵᱤᱱ ᱵᱟᱹᱜᱤᱭᱟ ᱟᱠᱟᱫᱟ?
ᱟᱫᱚ। ᱟᱹᱞᱤᱧ ᱫᱚ ᱦᱟᱸᱜ ᱚᱱᱟ ᱯᱷᱨᱴᱤᱱᱫᱚ ᱠᱟᱹᱴᱤᱡ ᱞᱤᱧ ᱵᱚᱛᱚᱨᱚᱜ ᱜᱮᱛ ᱚᱱᱟᱫᱚ ᱟᱹᱞᱤᱧ ᱠᱚᱫᱚ ᱚᱱᱟ। ᱫᱚ ᱦᱟᱸᱜ ᱵᱟᱹᱞᱤᱧ ᱪᱚᱨᱪᱟᱜᱼᱟ ᱟᱹᱞᱤᱧᱫᱚ ᱦᱟᱸᱜ ᱯᱷᱩᱴᱵᱚᱞ ᱜᱮ ᱦᱟᱜ ᱞᱤᱧ ᱪᱚᱨᱪᱟᱜᱼᱟ।
ᱦ ᱟᱨ ᱯᱷᱴᱤᱱᱤᱥ ᱫᱚ ᱠᱟᱨᱚᱱ ᱦᱩᱭᱩᱜ ᱠᱟᱱᱟ ᱚᱱᱟ ᱦᱚᱸ ᱠᱟᱨ ᱦᱚᱯᱚᱱ ᱦᱚᱯᱚᱱ ᱵᱚᱞ ᱛᱚ ᱨᱟᱱᱩ ᱞᱮᱠᱟ ᱠᱚ ᱞᱟᱹᱭ ᱵᱟᱲᱟᱭ। ᱟᱫᱚ ᱚᱛ ᱠᱚᱢ ᱛᱷᱤᱭᱟᱹ ᱡᱚᱝᱟ ᱚᱱᱟ ᱫᱚ। ᱠᱟᱹᱴᱤᱡ ᱢᱟᱱᱮ ᱵᱚᱛᱚᱨᱟᱱ ᱧᱚᱜ ᱠᱷᱮᱞᱳᱰ ᱜᱮ ᱠᱟᱱᱟ ᱠᱟᱴᱟ ᱠᱚ ᱮᱠᱷᱮᱱ ᱠᱟᱴᱟ ᱠᱟᱴᱟ ᱛᱚ ᱟᱫᱚ᱾ ᱟᱨ ᱧᱮᱞ ᱵᱟᱲᱟ ᱟᱠᱟᱫ ᱠᱚᱣᱟᱫᱟᱞᱤᱧ ᱯᱷᱩᱴᱱᱮᱥ ᱫᱚ ᱟᱹᱰᱤ ᱢᱟᱱᱮ ᱡᱚᱵᱚᱨᱫᱚᱥ ᱰᱟᱵᱚᱞ ᱠᱚ ᱚᱠᱟᱞᱠᱟ ᱦᱩᱭᱩᱜᱼᱟ ᱢᱟᱱᱮ। ᱨᱚᱯᱟ ᱨᱟᱯ ᱮᱸ ᱛᱟᱯᱟᱢ ᱞᱮᱠᱟ।
ᱦᱮᱸ ᱟᱫᱚ ᱡᱟᱦᱟᱸᱞᱮ ᱞᱮᱠᱟ ᱯᱷᱩᱴᱵᱚᱞ ᱨᱮ ᱱᱤᱭᱚᱢ ᱠᱚ ᱢᱮᱱᱟᱜᱼᱟ ᱠᱟᱹᱴᱤᱡ ᱪᱩᱞᱩᱝ। ᱯᱞᱮᱭᱟᱨᱮᱢ ᱴᱟᱪ ᱞᱮᱠᱷᱟᱱ ᱜᱮ ᱞᱮᱠᱟ ᱦᱩᱨᱥᱟᱹ ᱞ ᱨᱚᱝ ᱛᱮ ᱯᱷᱟᱣᱞ ᱞᱮ ᱮᱢᱚᱜᱼᱟ। ᱱᱚᱣᱟ ᱨᱮᱫᱚ ᱚᱱ ᱚᱱᱠᱟᱟᱨ ᱫᱚ ᱛᱮᱢᱚᱱᱴᱟᱜ ᱫᱚ ᱵᱟᱝᱟ ᱡᱮᱢᱚᱱ ᱟᱢ ᱠᱟᱹᱴᱤᱡ ᱮᱢ ᱴᱷᱮᱞᱟ ᱵᱷᱸᱤᱫᱟᱹᱲ। ᱠᱮᱫᱮᱭᱟ ᱥᱮ ᱠᱟᱹᱴᱤᱡ ᱮᱢ। ᱵᱟᱡᱟᱣ ᱧᱚᱜ ᱠᱮᱫᱮᱭᱟ ᱚᱱᱠᱟ ᱫᱚ ᱛᱮᱚᱱ ᱯᱷᱷᱟᱣᱩᱞ ᱱᱚᱣᱟ ᱠᱚᱫᱚ ᱵᱟᱠᱚᱟ ᱢᱟᱨᱟᱝ ᱢᱟᱨᱟᱝ ᱡᱮᱢᱚᱱᱮᱢ ᱫᱚᱱ ᱟᱬᱜᱚᱣᱟᱫᱮᱭᱟ ᱠᱤᱢᱵᱟ। ᱫᱮᱡ ᱟᱫᱮᱭᱟ ᱚᱱᱠᱟᱱᱟᱜ ᱯᱷᱚᱞ ᱟᱨᱠᱤ ᱱᱚᱣᱟ ᱯᱷᱩᱴᱱᱮᱥ ᱠᱚᱨᱮ ᱫᱚ ᱥᱟᱵᱼᱟ ᱯᱷᱩᱴᱵᱚᱞ ᱞᱮᱠᱟ ᱫᱚ ᱡᱟᱦᱟᱸ ᱱᱤᱭᱚᱢ ᱢᱮᱱᱟᱜᱼᱟ। ᱩᱱᱟᱹᱜ ᱫᱚ ᱵᱟᱠᱚ ᱥᱟᱵᱟᱱᱫᱟ᱾
ᱛᱟᱦᱞᱮ ᱢᱤᱫ ᱠᱟᱛᱷᱟ ᱛᱮᱫᱚ ᱢᱮᱱ ᱜᱟᱱ ᱛᱟᱦᱮ ᱯᱷᱩᱴᱵᱚᱞ ᱜᱮ ᱠᱷᱮᱞᱳᱰ ᱯᱚᱠᱠᱷᱮ ᱛᱮᱫᱚᱼᱼ ᱵᱮᱴᱟᱨᱟᱜ ᱥᱮ ᱪᱮᱫ ᱵᱤᱱ ᱢᱮᱱᱟᱜᱼᱟ?
ᱦᱮᱸ ᱠᱷᱮᱞᱳᱰ ᱫᱚ ᱯᱷᱩᱴᱵᱚᱞ ᱜᱮ ᱵᱷᱟᱹᱜᱤᱭᱟ ᱟᱫᱚᱼᱼ ᱱᱚᱜᱚᱭ ᱛᱚ ᱡᱩᱜᱽ ᱠᱚᱦᱚᱸ ᱯᱟᱞᱴᱟᱜ ᱠᱟᱱ ᱛᱟᱵᱚᱱᱟ ᱥᱟᱶ ᱥᱟᱶᱛᱮ ᱟᱭᱢᱟ ᱞᱮᱠᱟᱱ ᱡᱤᱱᱤᱥ ᱠᱚᱦᱚᱸ ᱯᱟᱞᱴᱟᱜᱼᱼ ᱢᱮᱛᱟᱜ ᱠᱟᱱᱟ ᱚᱱᱟᱛᱮ ᱱᱟᱣᱟ ᱱᱟᱣᱟ ᱱᱟᱜ ᱠᱷᱮᱞᱳᱰ ᱠᱚᱠᱚ ᱟᱵᱚ ᱠᱚ ᱫᱮᱠᱷᱟᱣ ᱵᱚᱱ ᱠᱟᱱᱟ ᱟᱨᱠᱤᱼᱼ
ᱪᱮ ᱜᱚᱝᱠᱮ ᱱᱚᱣᱟ ᱯᱷᱩᱴᱵᱚᱞ ᱠᱟᱛᱷᱟ ᱞᱟᱝ ᱢᱮᱱ ᱜᱚᱫ ᱠᱮᱜ-ᱟ᱾ ᱟᱫᱚ ᱱᱚᱜᱼᱚᱭ ᱱᱤᱛᱚᱜ ᱢᱟ ᱦᱟᱜ ᱛᱚ ᱵᱤᱥᱥᱚᱠᱟᱯ ᱱᱟᱜ ᱱᱚᱜᱚᱭᱼᱼ ᱥᱩᱨᱩᱜ ᱜᱚᱫ ᱟᱠᱟᱱᱟ ᱱᱚᱣᱟ ᱠᱤᱪᱷᱩ ᱫᱤᱱ ᱞᱟᱦᱟ ᱠᱷᱚᱱᱟᱜᱼᱼ
ᱦᱮᱸ ᱦᱮᱸ ᱥᱩᱨᱩ ᱜᱚᱫ ᱟᱠᱟᱱ ᱜᱮᱭᱟ᱾
ᱦᱮᱸ ᱟᱫᱚ ᱦᱩᱸ ᱱᱚᱣᱟ ᱠᱚᱜᱮᱵᱤᱱ ᱧᱮᱧᱮᱞ ᱵᱟᱲᱟᱜ ᱜᱮᱭᱟ ᱥᱮ ᱵᱟᱝ ᱜᱮ᱾
ᱦᱮᱸ ᱧᱮᱞᱮᱫ ᱜᱮᱭᱟᱞᱤᱧ ᱦᱟᱸᱜ
ᱚᱱᱟ ᱠᱚ ᱠᱟᱨᱚᱱ ᱦᱩᱭᱩᱜ ᱚᱱᱟ ᱠᱚᱨᱮ ᱠᱷᱚᱱᱟᱜ ᱜᱮ ᱟᱵᱚ ᱢᱟ ᱡᱮᱦᱮᱛᱩ ᱟᱹᱛᱩ ᱫᱤᱥᱚᱢ ᱴᱚᱞᱟ ᱦᱚᱲ ᱠᱟᱱᱟ ᱵᱚᱱ᱾ ᱟᱫᱚ ᱚᱱᱟ ᱠᱚ ᱚᱱᱟ ᱠᱚᱨᱮᱼᱼ ᱚᱱᱟ ᱧᱮᱞ ᱠᱟᱛᱮ ᱜᱮ ᱟᱵᱚᱵᱚᱱ ᱥᱮᱬᱟᱭᱟ ᱥᱮ ᱚᱠᱟ ᱚᱠᱟ ᱚᱠᱟ ᱞᱮᱠᱟ ᱫᱚ ᱚᱠᱟᱼᱼ ᱠᱷᱮᱞ ᱞᱮᱠᱷᱟᱱ ᱫᱚ ᱞᱚᱜᱚᱱ ᱫᱷᱟᱨᱟ ᱧᱚᱜ ᱜᱚᱞᱚᱜᱼᱟ ᱥᱮ ᱯᱷᱚᱞ ᱠᱚ ᱵᱟᱝᱟ ᱚᱱᱟ ᱯᱷᱚᱟᱣᱩᱞ ᱠᱚ ᱡᱟᱛᱮ ᱵᱟᱝ ᱦᱩᱭᱩᱜ ᱢᱟ ᱟᱹᱰᱤ ᱠᱤᱪᱷᱩ ᱨᱟᱹᱯᱩᱫ ᱠᱚ ᱛᱟᱦᱮᱱᱟ ᱵᱟᱡᱟᱣ ᱴᱟᱡᱟᱣ ᱠᱚ ᱫᱚ ᱚᱱᱠᱟ ᱡᱟᱛᱮ ᱵᱟᱝ ᱦᱩᱭᱩᱜ ᱢᱟ᱾
ᱦᱮᱸ ᱾ ᱟᱫᱚ ᱜᱚᱝᱠᱮ ᱞᱤᱧ ᱞᱟᱹᱭᱮᱫ ᱛᱟᱦᱮᱸᱜᱼᱟ ᱦᱚᱹᱜᱼᱚᱭ ᱛᱚ ᱵᱤᱥᱥᱚᱠᱚᱨᱢᱟ ᱟᱨᱟᱢᱵᱚᱣ ᱠᱟᱱᱟ ᱟᱫᱚ ᱦᱟᱸᱜᱼᱼ ᱚᱠᱚᱭ ᱴᱤᱢ ᱦᱟᱸᱜ ᱵᱤᱱ ᱥᱟᱯᱚᱴᱮᱫ ᱠᱚᱣᱟ ᱦᱟᱸᱜ?
ᱮ ᱟᱞᱤᱧ ᱫᱚ ᱱᱟᱜ ᱟᱹᱞᱤᱧ ᱥᱟᱯᱳᱨᱴ ᱫᱚ ᱱᱟᱜ ᱯᱷᱨᱟᱱᱥ ᱜᱮᱞᱤᱧ ᱥᱟᱯᱚᱨᱴᱮᱫ ᱠᱚᱣᱟ᱾ ᱡᱟᱦᱟᱸ ᱟᱵᱚ ᱢᱮᱱᱟᱭ ᱛᱟᱵᱚᱱᱟ ᱮᱢ ᱵᱟᱯᱮ ᱡᱟᱦᱟᱸ ᱵᱚᱱᱼᱼ ᱢᱟᱱ ᱢᱟᱱᱮ ᱠᱷᱮᱞᱣᱟᱲ ᱥᱮᱨᱟ ᱠᱷᱮᱞᱣᱟᱲ ᱦᱤᱸᱥᱟᱹᱵ ᱛᱮᱵᱚᱱ ᱪᱤᱱᱦᱟᱹᱣ ᱮᱭᱟ᱾
ᱦᱮᱸ
ᱛᱟᱦᱚᱞᱮ ᱟᱵᱤᱱ ᱫᱚ ᱚᱠᱟ ᱴᱤᱢ ᱵᱤᱱ ᱥᱟᱯᱳᱨᱴ ᱠᱮᱫᱟ ᱜᱚᱝᱠᱮ?
ᱟᱹᱞᱤᱧ ᱟᱹᱞᱤᱧ ᱫᱚ ᱦᱟᱸᱜ ᱱᱤᱛᱳᱜ ᱫᱚᱼᱼ ᱩᱸᱻ ᱟᱹᱞᱤᱧ ᱫᱚ ᱵᱨᱡᱤᱞ ᱦᱟᱸᱜ ᱞᱤᱧ ᱥᱟᱯᱳᱨᱴᱮᱫ ᱠᱚᱣᱟ ᱡᱟᱦᱟᱸ ᱧᱩᱛᱩᱢᱟᱱ ᱠᱷᱮᱞᱳᱲᱤ ᱢᱮᱱᱟᱭᱟ ᱦᱟᱸᱜ ᱡᱮᱢᱚᱱ ᱱᱮᱭᱢᱟᱨ ᱡᱩᱱᱤᱭᱟᱨ᱾
ᱦᱮᱸ ᱾
ᱟᱹᱞᱤᱧ ᱩᱱᱤᱭᱟᱜ ᱥᱠᱤᱞ ᱩᱱᱤᱭᱟᱜᱼᱼ ᱠᱤᱨᱤ ᱩᱱᱤᱭᱟᱜ ᱫᱟᱹᱲ᱾ ᱩᱱᱤᱭᱟᱜ ᱵᱚᱞ ᱴᱟᱪ ᱩᱱᱤᱭᱟᱜ ᱰᱨᱟᱵᱷᱮᱞᱤᱝ ᱟᱹᱰᱤ ᱱᱟᱯᱟᱭ ᱞᱤᱧ ᱠᱩᱥᱤᱭᱟᱜᱼᱟ ᱚᱱᱟᱛᱮ ᱟᱞᱤᱧ ᱫᱚᱼᱼ ᱯᱷᱮᱵᱟᱨᱮᱴ ᱴᱤᱢ ᱠᱟᱱ ᱛᱟᱞᱤᱧᱟ ᱠᱚ ᱵᱨᱟᱡᱤᱞ ᱫᱚ ᱦᱟᱸᱜ᱾
ᱟᱪᱪᱷᱟ ᱚᱱᱠᱟ ᱡᱮᱢᱚᱱ ᱠᱷᱮᱞᱳᱰᱤᱭᱟᱹ ᱥᱚᱨᱮᱥ ᱠᱷᱮᱞᱳᱰᱤᱭᱟᱹ ᱠᱚ ᱢᱮᱱᱟᱜ ᱠᱚᱣᱟ ᱢᱤᱥᱤ ᱢᱮᱱᱟᱭᱟ ᱛᱚᱼᱼ ᱨᱳᱱᱟᱞᱰᱳ ᱱᱩᱭ ᱵᱤᱱ ᱞᱟᱹᱭ ᱠᱮᱫᱮᱭᱟ ᱱᱮᱭᱢᱟᱨ ᱵᱟᱯᱮ
ᱛᱟᱯᱚᱨᱮ ᱟᱨᱚ ᱡᱮᱢᱚᱱ ᱢᱮᱱᱟᱜ ᱠᱚᱣᱟ ᱟᱭᱢᱟ ᱞᱮᱠᱟᱱ ᱠᱷᱮᱞᱳ ᱰᱤᱭᱟᱹ ᱠᱚ᱾ ᱠᱤᱱᱛᱩ ᱡᱷᱚᱛᱚ ᱠᱷᱮᱞᱳ ᱰᱤᱭᱟᱹ ᱜᱮ ᱧᱮᱞ ᱦᱩᱭ ᱠᱟᱱᱟ ᱡᱮ ᱵᱤᱥᱤᱨ ᱵᱷᱟᱜᱽ ᱛᱮᱜᱮ ᱠᱤᱱᱛᱩ ᱟᱹᱰᱤ ᱵᱷᱟᱹᱜᱤ ᱵᱷᱟᱹᱜᱤ ᱠᱚ ᱠᱷᱮᱞᱟ᱾
ᱦᱮᱸ ᱦᱮᱸ᱾ ᱟᱫᱚ ᱚᱱᱟ ᱠᱚᱨᱮ ᱫᱚ ᱩᱱᱟᱹᱜ᱾ ᱨᱟᱹᱜᱤ ᱟᱹᱲᱤᱥ ᱠᱟᱛᱮᱫ ᱫᱚ ᱵᱟᱝᱟ ᱞᱮᱯᱷᱟᱨᱤ ᱠᱚ ᱟᱸᱜ ᱛᱟᱦᱮᱱᱟ ᱛᱚ᱾ ᱟᱫᱚ ᱚᱱᱠᱟᱟᱜ ᱜᱮ ᱚᱸᱰᱮ ᱫᱚ ᱦᱳᱭᱳᱜᱼᱟ ᱡᱮᱢᱚᱱ ᱟᱹᱛᱷᱟᱹᱲᱤ ᱥᱮᱱ ᱥᱚᱸᱜᱮ ᱵᱷᱤᱲᱟᱹᱣ ᱠᱤᱢᱵᱟ ᱟᱹᱛᱷᱟᱹᱲᱤ ᱪᱟᱞᱟᱣᱛᱮ ᱥᱚᱴ ᱚᱱᱠᱟ ᱫᱚ ᱵᱟᱝ ᱧᱮᱞ ᱧᱟᱢᱚᱜ ᱠᱟᱱᱟ ᱾ ᱢᱟᱱᱮ ᱟᱹᱰᱤ ᱱᱟᱯᱟᱭ ᱟᱨᱠᱤ ᱠᱚ ᱯᱚᱨᱤᱪᱟᱞᱚᱱᱟᱭᱟ ᱾
ᱦᱩᱸ ᱩᱱᱠᱤᱱ ᱦᱚᱸᱜ-ᱚᱭ ᱵᱤᱱ ᱞᱟᱹᱭ ᱠᱮᱫᱟ ᱚᱱᱟ ᱞᱮᱯᱷᱟᱨᱤ ᱛᱷᱤᱭᱟᱹ ᱚᱱᱟ ᱯᱷᱟᱣᱩᱞ ᱠᱟᱱᱟ ᱚᱱᱟ ᱠᱚᱫᱚ᱾ ᱡᱮᱢᱚᱱ ᱱᱚᱰᱮ ᱧᱮᱞᱚᱜ ᱠᱟᱱᱟ ᱡᱮ ᱟᱵᱚ ᱱᱚᱣᱟ ᱞᱳᱠᱟᱞ ᱠᱚᱨᱮ ᱡᱟᱦᱟᱸ ᱟᱹᱛᱩ ᱫᱤᱥᱚᱢ ᱠᱚᱨᱮ ᱡᱟᱦᱟᱸ ᱠᱷᱮᱞᱳᱰ ᱠᱚ ᱦᱩᱭᱩᱜ ᱠᱟᱱᱟ ᱾ ᱯᱷᱩᱴᱵᱚᱞ,
ᱦᱮᱸᱻ
ᱚᱱᱟ ᱠᱚᱨᱮ ᱢᱤᱫᱥᱮᱞᱮ ᱢᱤᱫ ᱥᱚᱢᱚᱭ ᱞᱮ ᱧᱮᱞᱮᱫ ᱛᱟᱦᱮᱱᱟ ᱟᱨᱮ ᱨᱮᱯᱷᱟᱹᱞᱤ ᱱᱚᱝᱠᱟᱼᱼ ᱵᱟᱝ ᱫᱚ ᱵᱟᱝ ᱫᱚ ᱞᱮᱯᱷᱟᱨᱤᱜᱮ ᱥᱟᱵ ᱵᱷᱚᱞᱚᱱᱟᱭ ᱮ ᱯᱷᱟᱣᱩᱞ ᱛᱟᱦᱮᱸ ᱠᱟᱱᱟ ᱟᱫᱚ ᱚᱱᱟ ᱫᱚ ᱱᱟᱜ ᱟᱹᱞᱤᱧ ᱦᱚᱸ ᱵᱟᱞᱤᱧ ᱫᱤᱥᱟᱹᱭᱮᱫ-ᱟ᱾ ᱛᱚ ᱱᱤᱭᱟᱹ ᱴᱩᱠᱩ ᱞᱤᱧ ᱫᱤᱥᱟᱹᱭᱟ ᱨᱮᱯᱷᱟᱨᱤ ᱵᱟᱝᱢᱟᱼᱼ ᱟᱨ ᱫᱚᱢᱮ ᱠᱚ ᱫᱟᱞ ᱞᱮᱫᱮᱼᱼ ᱱᱚᱣᱟ ᱠᱚ ᱱᱚᱣᱟ ᱤᱫᱤᱠᱟ ᱠᱟᱛᱮ ᱪᱮᱫ ᱵᱤᱱ ᱢᱮᱱᱟ ᱡᱮ ᱱᱚᱣᱟ ᱱᱚᱝᱠᱟ ᱜᱮ ᱩᱪᱤᱛ ᱠᱟᱱᱟ,
ᱚᱝᱠᱟ ᱫᱚ ᱩᱪᱤᱛ ᱫᱚ ᱵᱟᱝ ᱠᱟᱱᱟ, ᱠᱟᱨᱚᱱ ᱫᱚ ᱩᱱᱤᱼᱼ ᱡᱟᱦᱟᱸ ᱪᱟᱪᱟᱞᱟᱣᱮᱫᱼᱟ ᱠᱷᱮᱞᱳᱰ ᱡᱟᱦᱟᱸ ᱞᱮᱯᱷᱟᱨᱤ ᱧᱩᱛᱩᱢ ᱛᱮᱦᱟᱸᱵᱚᱱ ᱪᱤᱱᱦᱟᱹᱭᱮᱭᱟ,
ᱦᱮᱸ
ᱩᱱᱤ ᱫᱚ ᱦᱟᱸᱜᱼᱼ ᱮᱢᱱᱤ ᱛᱮ ᱛᱚ ᱦᱟᱜ ᱵᱟᱭ ᱞᱮᱯᱷᱟᱨᱤᱮᱜ-ᱟ ᱩᱱᱤ ᱠᱤᱪᱷᱩᱴᱟᱜ ᱦᱳᱞᱳᱭ ᱵᱟᱰᱟᱭᱟ᱾
ᱦᱮᱸ
ᱟᱫᱚ ᱱᱚᱝᱠᱟ ᱠᱷᱮᱞᱳᱰᱤᱭᱟᱹ ᱠᱚᱦᱚᱸ ᱨᱟᱹᱜᱤ ᱟᱹᱲᱤᱥᱼᱼ ᱠᱚ ᱛᱟᱦᱮᱱ ᱛᱟᱠᱚ ᱜᱮᱭᱟ᱾ ᱟᱫᱚ ᱦᱚᱭᱛᱳ ᱚᱱᱟ ᱯᱷᱟᱣᱩᱞ ᱵᱟᱝ ᱛᱟᱦᱮᱸ ᱠᱟᱱᱟ ᱦᱳᱭᱛᱚ, ᱯᱷᱟᱣᱩᱞᱮ ᱮᱢ ᱞᱮᱫ ᱛᱟᱦᱮᱸᱫ-ᱟ ᱚᱱᱟ ᱦᱤᱥᱟᱹᱵ ᱛᱮ ᱡᱟᱦᱟᱸ ᱵᱤᱨᱳᱫᱷᱤ ᱴᱤᱢ ᱟᱨᱠᱚᱼᱼ ᱦᱚᱭᱛᱳᱠᱚ ᱟᱹᱲᱤᱥ ᱞᱮᱱᱟ ᱚᱱᱟ ᱱᱤᱭᱟᱹᱛᱮᱼᱼ ᱛᱟᱯᱟᱝ ᱠᱷᱟᱹᱯᱟᱹᱨᱤᱭᱟᱹ ᱚᱱᱠᱟ ᱟᱨᱠᱤ ᱦᱩᱭ ᱞᱮᱱᱟ᱾
ᱛᱟᱢᱟᱢ ᱜᱚᱝᱠᱮ ᱱᱚᱣᱟ ᱡᱮᱢᱚᱱ ᱦᱩᱭᱩᱜ ᱢᱟᱱᱮᱼᱼ ᱡᱚᱛᱚ ᱦᱚᱲᱟᱜ ᱜᱮ ᱫᱤᱱ ᱫᱚ ᱵᱟᱝ ᱥᱚᱢᱟᱱᱟᱥᱮ ᱠᱟᱨᱚᱱ ᱦᱩᱭᱩᱜ ᱠᱟᱱᱟᱼᱼ ᱱᱚᱸᱰᱮ ᱧᱮᱞᱚᱜ ᱠᱟᱱᱟ ᱡᱮᱢᱚᱱ ᱦᱚᱭᱛᱚ ᱡᱩᱫᱤ ᱵᱟᱸᱪᱟᱱᱥ ᱡᱩᱫᱤ ᱯᱷᱟᱣᱩᱞ ᱵᱟᱝ ᱦᱩᱭ ᱟᱠᱟᱱᱟ ᱚᱸᱰᱮ ᱦᱚᱭ ᱜᱩᱞ ᱵᱚᱴᱚᱞ ᱥᱟᱵ ᱠᱟᱫᱟ ᱚᱱᱟ ᱢᱮᱱᱛᱮᱼᱼ ᱱᱤᱛᱚᱜ ᱫᱚ ᱢᱤᱫ ᱦᱚᱲ